ᱦᱮᱸ ᱜᱚᱝᱠᱮ ᱟᱡᱚᱢᱚᱜ ᱠᱟᱱᱟ?
ᱦᱳᱭ ᱜᱚᱝᱠᱮ ᱱᱟᱯᱟᱭ ᱫᱷᱟᱨᱟ ᱜᱮ ᱟᱸᱡᱚᱢᱚᱜ ᱠᱟᱱ ᱛᱟᱵᱮᱱᱟ᱾
ᱟᱪᱪᱷᱟ ᱜᱚᱝᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱦᱩᱭ ᱜᱚᱝᱠᱮ ᱱᱤᱛᱚᱜ ᱫᱚ ᱱᱚᱭ ᱞᱤᱧ ᱜᱤᱛᱤᱡ ᱵᱟᱲᱟᱟᱣ ᱠᱟᱱᱟ ᱠᱟᱹᱢᱤ ᱞᱟᱸᱜᱟ ᱠᱟᱹᱴᱤᱡ ᱞᱤᱧ ᱟᱲᱮ ᱞᱟᱜ ᱠᱚ ᱥᱤᱭᱟ ᱠᱚ ᱪᱟᱞᱟᱣ ᱵᱟᱲᱟ ᱦᱩᱭ ᱞᱮᱱ ᱛᱚ, ᱛᱩᱯᱩ ᱵᱟᱲᱟ ᱥᱟᱯᱷᱟ ᱵᱟᱲᱟ ᱡᱚᱢ ᱵᱟᱲᱟᱛᱮᱫ ᱦᱟᱸᱜ ᱱᱤᱛ ᱫᱚ ᱠᱟᱹᱴᱤᱡ ᱞᱤᱧ ᱨᱮᱥᱴ ᱫᱟ᱾
ᱟᱵᱮᱱ ᱜᱮ ᱟᱵᱮᱱ ᱜᱮ ᱪᱮᱫ ᱠᱚᱵᱮᱱ ᱪᱤᱠᱟᱹ ᱵᱟᱲᱟᱹᱭᱫᱟ?
ᱜᱚᱝᱠᱮ ᱟᱹᱞᱤᱧ ᱦᱚᱸ ᱱᱚᱜᱼᱚᱭ ᱞᱤᱧ ᱫᱩᱲᱩᱵ ᱵᱟᱲᱟ ᱟᱠᱟᱱ ᱜᱮᱭᱟ ᱡᱚᱢ ᱵᱟᱲᱟ ᱠᱟᱛᱮᱫ, ᱟᱫᱚ ᱠᱟᱹᱴᱤᱡ ᱟᱹᱰᱤ ᱜᱚᱨᱚᱢ ᱥᱟᱦᱤᱡ ᱵᱩᱡᱷᱟᱹᱜ ᱠᱟᱱᱟ ᱟᱞᱮ ᱥᱮᱫ ᱫᱚ ᱵᱟᱝ ᱫᱟᱜ ᱟᱠᱟᱫᱟᱭ ᱛᱚ। ᱛᱚ ᱟᱫᱚ ᱚᱱᱟᱜᱮ ᱫᱟᱨᱮ ᱵᱩᱴᱟᱹ ᱨᱮᱞᱤᱧ ᱫᱩᱲᱩᱵ ᱠᱟᱱᱟ।
ᱦᱳᱭᱛᱚ ᱜᱚᱝᱠᱮ ᱟᱹᱰᱤ ᱫᱩᱠᱷ ᱨᱮᱱᱟᱜ ᱠᱟᱛᱷᱟ ᱵᱤᱱ ᱞᱟᱹᱭᱟ ᱦᱚᱭᱛᱚ ᱱᱮᱛᱟᱨ ᱪᱟᱥ ᱠᱟᱹᱢᱤ ᱫᱤᱱ ᱡᱩᱫᱤ ᱵᱟᱭ ᱫᱟᱜ ᱟᱵᱚᱱᱟ ᱪᱟᱸᱫ ᱵᱚᱸᱜᱟ ᱾ ᱟᱫᱚ ᱪᱮᱫ ᱞᱮᱠᱟ ᱵᱩᱡᱩᱜᱼᱟ ᱦᱭᱛᱳ ᱮᱴᱟᱜ ᱫᱤᱥᱚᱢ ᱥᱮᱫ ᱛᱮᱦᱚᱸ ᱫᱟᱜ। ᱛᱮ ᱠᱚ ᱨᱚᱦᱚᱭ ᱵᱟᱲᱟᱭᱮᱫᱟ ᱟᱵᱚ ᱥᱮᱫ ᱫᱚ ᱪᱮᱫ ᱡᱮ ᱮᱴᱠᱮᱴᱚᱬᱮ ᱠᱷᱟᱹᱛᱤᱨ ᱛᱮ ᱪᱟᱸᱫᱳ ᱵᱚᱸᱜᱟ ᱪᱮᱫ ᱩᱥᱟᱹᱫ ᱵᱟᱲᱟ ᱟᱠᱟᱱ ᱛᱟᱦᱮᱸᱼᱟ ᱵᱟᱭ ᱫᱟᱜ ᱜᱚᱫ ᱫᱟᱭ।
ᱦᱳᱭ ᱟᱵᱚ ᱪᱮᱛᱟᱱ ᱡᱟᱹᱱᱤᱡ ᱩᱥᱟᱹᱫ ᱠᱟᱱᱟᱭ ᱯᱟᱞᱮᱫ ᱚᱱᱟ ᱠᱷᱟᱹ ᱠᱷᱟᱛᱤᱨ ᱛᱮᱜᱮ ᱵᱟᱝ ᱫᱟᱜ ᱡᱟᱹᱲᱤᱭᱟ ᱵᱚᱱ ᱠᱟᱱᱟ ᱟᱵᱚ ᱥᱮᱫ ᱫᱚ।
ᱦᱳᱭ ᱦᱳᱭ ᱵᱟᱝ। ᱟᱞᱮ ᱥᱮᱫ ᱫᱚ ᱦᱟᱸᱜ ᱚᱱᱠᱟ ᱫᱚ ᱦᱟᱸᱜ ᱱᱟᱥᱮ ᱱᱟᱜ ᱫᱚ ᱵᱟᱹᱟᱹᱲ ᱠᱚᱫᱚ ᱦᱟᱸᱜ ᱨᱚᱦᱚᱭ ᱠᱚᱫᱚ ᱜᱟᱱ ᱜᱚᱫ ᱟᱠᱟᱱ ᱜᱮᱭᱟ। ᱵᱟᱹᱫᱽ ᱛᱮᱫ ᱦᱟᱸᱜ ᱵᱟᱝ ᱜᱟᱱ ᱠᱟᱱᱟ ᱟᱫᱚ ᱱᱚᱣᱟ ᱠᱚᱦᱟᱸᱜ ᱪᱟᱵᱟ ᱱᱚᱣᱟ ᱠᱚᱦᱟᱜ ᱥᱟᱹᱛ ᱵᱟᱲᱟ ᱠᱟᱛᱮ ᱜᱮ ᱚᱱᱟ ᱠᱚᱦᱚᱸ ᱦᱩᱭᱩᱜᱼᱟ, ᱛᱚᱛᱠᱮ ᱡᱩᱫᱤ ᱫᱟᱜ ᱵᱟᱲᱟ ᱞᱮᱠᱷᱟᱡ ᱵᱟᱹᱫᱽ ᱫᱚ ᱦᱟᱸᱜ ᱨᱚᱦᱚᱭ ᱜᱟᱱᱚᱜ ᱜᱮᱭᱟ ᱦᱟᱸᱜ।
ᱦᱩᱸ ᱦᱩᱸ ᱦᱩᱸ᱾
ᱜᱚᱝᱠᱮ ᱛᱟᱦᱚᱞᱮ ᱟᱯᱮ ᱥᱮᱫ ᱫᱚ ᱚᱱᱮ ᱚᱱᱟ ᱥᱟᱠᱨᱟᱛ ᱠᱚᱫᱚ ᱦᱩᱭ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱤᱭᱟᱹ ᱯᱳᱥ ᱯᱳᱥ ᱥᱚᱝᱠᱨᱟᱱᱛᱤ ᱩᱱ ᱥᱩᱢᱚᱭ ᱜᱮ ᱦᱩᱭᱩᱜ ᱜᱮᱭᱟ।
ᱦᱳᱭ ᱦᱳᱭ ᱵᱟᱠᱷᱟᱱ ᱚᱱᱟ ᱫᱚ ᱟᱞᱮ ᱥᱮᱫ ᱫᱚ ᱦᱟᱸᱜ ᱥᱟᱠᱨᱟᱛ ᱠᱚᱫᱚ ᱦᱟᱸᱜ ᱟᱹᱰᱤ ᱡᱳᱨᱞᱮ ᱢᱟᱱᱟᱣ ᱜᱚᱫ ᱜᱮᱭᱟ ᱦᱟᱜ।
ᱟᱞᱮ ᱦᱚᱸ ᱜᱚᱝᱠᱮ ᱱᱚᱣᱟ ᱫᱚ ᱟᱸᱡᱚᱢ ᱵᱤᱱ ᱱᱚᱣᱟ ᱫᱚ ᱡᱚᱢ ᱨᱮᱭᱟᱜ ᱯᱚᱨᱚᱵᱽ ᱠᱟᱱᱟ ᱥᱮ ᱪᱤᱠᱟᱹᱛᱮ ᱵᱟᱝ ᱢᱟᱱᱟᱣ ᱜᱟᱚᱜ-ᱟᱹᱵᱤᱱ ᱞᱟᱹᱭ ᱵᱤᱱ?
ᱦᱳᱭ ᱦᱳᱭ ᱚᱱᱟ ᱫᱚ ᱡᱚᱢ ᱨᱮᱱᱟᱜ ᱜᱮ ᱯᱚᱨᱚᱵᱽ ᱛᱟᱵᱚᱱ ᱛᱚ᱾
ᱦᱩᱸ ᱦᱩᱸ᱾
ᱦᱳᱭᱛᱚ ᱡᱚᱛᱚ ᱩᱱ ᱦᱤᱞᱳᱜ ᱫᱚ ᱦᱟᱸᱜ ᱧᱮᱞᱟᱢ ᱡᱚᱛᱚ ᱦᱚᱲ ᱞᱮᱠᱟᱜᱮ ᱦᱟᱸᱜ ᱡᱚᱛᱚ ᱠᱚ ᱚᱝᱠᱟ ᱫᱚ ᱱᱮᱛᱟᱨ ᱫᱚ ᱦᱟᱸᱜ ᱩᱱᱟᱹᱜᱴᱟ ᱨᱮᱸᱜᱮᱡ ᱫᱚ ᱦᱟᱸᱜ ᱵᱟᱹᱱᱩᱜ ᱛᱟᱵᱚᱱᱟ ᱛᱚ᱾ ᱟᱫᱚ ᱮᱠᱴᱩ ᱠᱚᱫᱚ ᱠᱚ ᱵᱮᱱᱟᱣ ᱟᱠᱟᱱ ᱜᱮᱭᱟ, ᱢᱟ ᱡᱚᱢ ᱠᱚᱫᱚ ᱦᱟᱸᱜ ᱠᱩᱞᱟᱹᱜ ᱠᱟᱱ ᱛᱟᱵᱚᱱ ᱜᱮᱭᱟ᱾ ᱟᱫᱚ ᱩᱱᱫᱤᱱ ᱫᱚ ᱦᱟᱸᱜ ᱦᱤᱱᱟᱹ ᱱᱤᱭᱟᱹ ᱠᱚ ᱯᱤᱴᱷᱟᱹ ᱵᱟᱲᱟᱭ ᱛᱟᱵᱚᱱ ᱜᱮᱭᱟ ᱛᱚ᱾ ᱛᱟᱯᱚᱨᱮ ᱢᱟᱦᱟᱸ ᱥᱮᱫᱟᱭ ᱠᱷᱚᱱ ᱦᱮᱡ ᱟᱹᱜᱩ ᱠᱟᱱᱟ ᱚᱱᱟᱫᱚ ᱠᱩᱢᱵᱟᱹ ᱡᱩᱨᱩᱜ᱾ ᱚᱸᱰᱮ ᱟᱨᱚ ᱵᱷᱤᱨ ᱛᱮ ᱪᱟᱞᱟᱣ ᱠᱟᱛᱮᱫ᱾ ᱚᱸᱰᱮ ᱠᱩᱢᱵᱟᱹ ᱵᱚᱱ ᱡᱩᱨᱩᱜᱼᱟ ᱚᱱᱟ ᱯᱚᱨᱮ ᱦᱮᱡ ᱠᱟᱛᱮ ᱥᱤᱢ ᱠᱚ ᱵᱚᱱ ᱛᱷᱟᱯᱟ ᱟᱠᱚᱣᱟ᱾ ᱛᱟᱯᱚᱨᱮ ᱦᱳᱭᱛᱳ ᱥᱮᱫᱟᱭ ᱦᱟᱯᱲᱟᱢ ᱠᱚ ᱦᱤᱥᱟᱹᱵᱽ ᱛᱮ ᱪᱚᱰᱚᱨ ᱵᱟᱲᱟᱭ ᱜᱮᱭᱟᱵᱚᱱ᱾
ᱦᱳᱭ, ᱪᱚᱰᱚᱨ ᱵᱟᱲᱟ ᱫᱚ ᱞᱟᱹᱠᱛᱤ ᱜᱮ ᱠᱟᱱ ᱛᱟᱵᱚᱱᱟ ᱦᱮᱸ ᱥᱮ ᱵᱟᱝᱟ᱾ ᱩᱝᱠᱩ ᱦᱚᱸᱛᱚᱠᱚ ᱟᱥᱚᱜ ᱜᱮᱭᱟ ᱡᱮ ᱟᱠᱚ ᱦᱚᱸᱠᱚ ᱟᱵᱚ ᱥᱟᱞᱟᱜ ᱠᱚ ᱨᱟᱹᱥᱠᱟᱹᱭ ᱢᱟ ᱦᱮᱸ ᱥᱮ ᱟᱵᱚ ᱛᱟᱞᱟᱨᱮ᱾ ᱛᱚ
ᱦᱳᱭ ᱦᱳᱭ᱾ ᱛᱟᱨᱯᱚᱨᱮ ᱚᱱᱟ ᱯᱚᱨᱮ ᱧᱮᱞ ᱵᱟᱲᱟᱣ ᱠᱟᱱᱟ ᱵᱟᱝᱢᱟ ᱟᱞᱮᱥᱮᱫ ᱫᱚ ᱚᱱᱟ ᱩᱯᱚᱞᱚᱠᱠᱷᱮ ᱠᱚᱦᱚᱸ ᱠᱷᱮᱞᱳᱸᱰ ᱫᱚᱢᱮ ᱦᱩᱭᱩᱜ ᱜᱮᱭᱟ ᱵᱚᱞ ᱮᱱᱮᱡ ᱡᱟᱦᱟᱸ ᱠᱚ ᱞᱟᱹᱭᱟ ᱵᱚᱞ ᱜᱟᱛᱮᱜ ᱥᱮ ᱵᱚᱞ ᱮᱱᱮᱡ ᱟᱭᱢᱟ ᱟᱭᱢᱟ᱾
ᱦᱮᱸ ᱟᱨ ᱛᱚ ᱚᱱᱟ ᱴᱚᱴᱷᱟ ᱦᱤᱥᱟᱹᱵ ᱛᱮᱠᱚ ᱞᱟᱹᱭ ᱜᱮᱭᱟ ᱚᱠᱚᱭ ᱫᱚ ᱵᱚᱞ ᱜᱟᱛᱮᱜ, ᱚᱠᱚᱭ ᱫᱚ ᱟᱸᱻ ᱠᱩᱞᱟᱹᱭ ᱚᱛᱟ ᱥᱮ ᱪᱮᱫᱠᱟ ᱯᱩᱴᱩᱨ ᱠᱩᱞᱟᱹᱭ ᱥᱮ ᱪᱮᱫᱠᱟ ᱚᱛᱟ ᱥᱮ ᱚᱝᱠᱟ ᱠᱚ ᱞᱟᱹᱭ ᱜᱮᱭᱟ ᱦᱮᱸ ᱥᱮ ᱛᱟᱣ ᱚᱝᱠᱟ ᱜᱟᱛᱮ ᱦᱚᱸ ᱠᱚ ᱞᱟᱹᱭ ᱜᱮᱭᱟ᱾
ᱵᱟᱝᱜᱮ, ᱟᱞᱮ ᱥᱮᱫ ᱫᱚ ᱦᱟᱸᱜ ᱵᱚᱞ ᱠᱷᱮᱹᱞ ᱜᱮᱞᱮ ᱞᱟᱹᱭᱟ ᱦᱟᱸᱜ᱾ ᱟᱫᱚ ᱚᱸᱰᱮ ᱢᱤᱫᱴᱮᱱ ᱦᱟᱸᱜ ᱢᱟᱴ ᱢᱮᱱᱟᱜ-ᱟ ᱟᱞᱮ ᱠᱷᱚᱱ ᱦᱟᱸᱜ ᱛᱤᱱ ᱪᱟᱨ ᱠᱤᱞᱳᱢᱤᱴᱟᱨ ᱨᱮ ᱦᱟᱸᱜ᱾ ᱟᱛᱩᱨᱮ᱾ ᱱᱚᱸᱰᱮ ᱦᱚᱸ ᱧᱮᱞᱚᱜᱼᱟ ᱩᱱ ᱪᱚᱞᱟᱠᱟᱞᱤᱱ ᱫᱚ ᱦᱟᱸᱜ ᱢᱟᱱᱮ ᱠᱟᱹᱢᱤ ᱠᱚᱫᱚ ᱦᱟᱸᱜ ᱪᱟᱵᱟ ᱠᱚ ᱦᱟᱸᱜ᱾ ᱛᱚ ᱦᱩᱲᱩ ᱠᱚᱫᱚ ᱦᱟᱸᱜ ᱤᱨ ᱜᱮ ᱪᱚᱞᱟᱠᱟᱞᱤᱱ ᱜᱮ ᱦᱩᱭᱩᱜᱼᱟ ᱦᱟᱸᱜ, ᱥᱮ ᱟᱫᱷᱮᱠ ᱠᱚᱣᱟᱜ ᱫᱚ ᱦᱟᱸᱜ ᱦᱩᱭ ᱠᱟᱱᱟ ᱤᱨ ᱪᱟᱵᱟ ᱠᱟᱫᱟ ᱠᱚ, ᱟᱫᱚ ᱯᱷᱟᱸᱠᱟ ᱴᱟᱭᱤᱢ ᱨᱮ᱾ ᱛᱟᱦᱞᱮ ᱦᱚᱲ ᱠᱚᱫᱚ ᱦᱟᱸᱜ ᱟᱹᱰᱤ ᱢᱚᱸᱡᱽ ᱜᱮᱠᱚ ᱦᱚᱨᱚᱜᱼᱟ ᱟᱨ ᱚᱱᱠᱟ ᱯᱨᱳᱜᱨᱟᱢ ᱠᱚ ᱛᱟᱦᱮᱱᱟ ᱵᱚᱞ ᱠᱷᱮᱹᱞ᱾ ᱞᱟᱥᱟᱬᱦᱮᱫ ᱛᱮ ᱧᱤᱫᱟᱹ ᱚᱨᱠᱮᱥᱴᱨᱟ ᱠᱚ ᱛᱟᱸᱦᱮᱱᱱᱟ ᱜᱮ ᱦᱟᱸᱜ᱾ ᱟᱨ ᱱᱚᱛᱮ ᱟᱨᱚ ᱫᱤᱠᱩ ᱠᱚ ᱞᱟᱹᱜᱤᱫ ᱪᱷᱳ ᱮᱱᱮᱡ ᱠᱚ ᱴᱩᱥᱩ ᱮᱱᱮᱡ ᱠᱚᱠᱚ ᱫᱚᱦᱚ ᱵᱟᱲᱟᱭ ᱜᱮᱭᱟ ᱦᱟᱸᱜ᱾
ᱟᱪᱷᱟ ᱟᱪᱷᱟ᱾ ᱟᱯᱮ ᱥᱮᱫ ᱫᱚ ᱪᱷᱳ ᱮᱱᱮᱡ ᱠᱚ ᱦᱩᱭᱩᱜ ᱜᱮᱭᱟ?
ᱦᱳᱭ ᱜᱚᱝᱠᱮ ᱟᱞᱮ ᱥᱮᱫ ᱫᱚ ᱪᱷᱳ ᱮᱱᱤᱡ ᱫᱚ ᱢᱟᱱᱮ ᱟᱹᱰᱤ ᱢᱚᱸᱡᱽᱜᱮ ᱦᱩᱭᱩᱜᱼᱟ᱾ ᱚᱱᱠᱟ ᱯᱮᱨᱟᱭ ᱟᱹᱛᱩ ᱠᱚᱨᱮ ᱢᱟᱡᱷᱮ ᱢᱟᱡᱷᱮ ᱞᱮ ᱟᱹᱜᱩ ᱵᱟᱲᱟ ᱠᱚᱜᱮᱭᱟ᱾ ᱵᱟᱝ ᱢᱟ ᱦᱚᱭᱛᱳ ᱱᱮᱰᱟ ᱠᱮᱫᱟ ᱞᱮ ᱥᱮ ᱛᱮᱦᱮᱧ ᱥᱮ ᱵᱟᱠᱷᱟᱱ ᱫᱚ ᱮᱢᱱᱤ ᱢᱤᱫᱴᱮᱱ ᱫᱚ ᱯᱟᱨᱢᱟᱱᱮᱱᱴ ᱢᱮᱱᱟᱜ ᱛᱟᱞᱮ ᱜᱮᱭᱟ᱾ ᱪᱟᱹᱛ ᱨᱮᱱᱟᱜ ᱯᱟᱸᱪ ᱫᱤᱱ ᱞᱮ ᱯᱟᱛᱟᱭ ᱜᱮᱭᱟ ᱛᱚ ᱟᱫᱚ ᱩᱱ ᱥᱚᱢᱚᱭ ᱪᱷᱳ ᱮᱱᱮᱡ ᱠᱚ, ᱫᱤᱠᱩ ᱠᱚ ᱢᱮᱥᱟ ᱠᱟᱛᱮᱫ ᱦᱮᱱᱟᱜ ᱞᱮᱭᱟ ᱛᱚ ᱟᱫᱚ ᱛᱟᱦᱞᱮ ᱪᱷᱳ ᱮᱱᱮᱡ ᱞᱮ ᱟᱹᱜᱩ ᱜᱮᱭᱟ ᱵᱟᱭᱨᱟ ᱜᱟᱱ ᱴᱤᱢ ᱠᱚ ᱛᱟᱸᱦᱮᱱ᱾ ᱛᱟᱞᱮᱭᱟ ᱩᱱᱠᱩ ᱜᱮ ᱟᱨᱚ ᱩᱱ ᱫᱤᱱ ᱦᱤᱞᱳᱜ ᱦᱮᱡ ᱠᱟᱛᱮ ᱩᱱᱠᱩ ᱠᱚ ᱡᱚᱢ ᱵᱟᱲᱟ ᱮᱢ ᱠᱟᱛᱮ ᱠᱚ ᱩᱫᱩᱜ ᱥᱚᱫᱚᱨ ᱟᱞᱮᱭᱟ ᱡᱟ ᱠᱟᱣᱟ ᱪᱷᱳ ᱮᱱᱮᱡ ᱨᱮᱱᱟᱜ ᱯᱟᱴ ᱠᱚ
ᱟᱪᱷᱟ ᱟᱪᱷᱟ᱾ ᱟᱪᱷᱟ ᱚᱱᱟ ᱡᱚᱵ ᱜᱚᱝᱠᱮ ᱢᱤᱫᱴᱟᱝ ᱠᱩᱠᱞᱤ ᱛᱟᱦᱮᱸ ᱠᱟᱱ ᱛᱟᱹᱞᱤᱧᱟ ᱟᱹᱞᱤᱧᱟᱜ᱾
ᱦᱮᱸ ᱞᱟᱹᱭ ᱵᱮᱱ᱾
ᱛᱚ ᱚᱱᱮ ᱡᱟᱦᱟᱸ ᱪᱷᱳ ᱮᱱᱮᱡ ᱦᱩᱭᱩᱜ ᱜᱮᱭᱟ ᱦᱮᱸ ᱥᱮ ᱵᱟᱝᱟ ᱦᱮᱸ᱾ ᱛᱚ ᱚᱸᱰᱮ ᱫᱚ ᱪᱮᱠᱟ ᱟᱵᱚᱨᱮᱱ ᱥᱟᱱᱛᱟᱲ ᱠᱚᱦᱚᱸ ᱚᱸᱰᱮ ᱠᱚ ᱥᱮᱞᱮᱫ ᱠᱚ ᱛᱟᱦᱮᱱ ᱜᱮᱭᱟ ᱢᱟᱱᱮ ᱮᱱᱮᱡ? ᱨᱮ?
ᱜᱚᱝᱠᱮ ᱱᱚᱣᱟ ᱫᱚᱦᱟᱸᱜ ᱟᱹᱰᱤ ᱱᱟᱯᱟᱭ ᱠᱩᱠᱞᱤ ᱵᱮᱱ ᱫᱚᱦᱚ ᱟᱠᱟᱫᱟ᱾ ᱛᱚ ᱞᱟᱦᱟ ᱛᱮᱫᱚ ᱦᱟᱸᱜ ᱠᱚ ᱞᱟᱹᱭᱟ ᱥᱟᱱᱛᱟᱲ ᱠᱚᱫᱚ ᱦᱟᱸᱜ ᱵᱟᱠᱚ ᱛᱟᱸᱦᱮᱱ ᱠᱟᱱ ᱛᱟᱦᱮᱸᱫ᱾ ᱩᱱ ᱫᱚ ᱦᱟᱸᱜ ᱳᱭ ᱢᱩᱰᱟᱹ ᱥᱮ ᱵᱷᱩᱢᱤᱡ ᱵᱮᱱ ᱢᱮᱛᱟ ᱠᱚᱣᱟ ᱩᱱᱠᱩ ᱠᱚ ᱠᱚ ᱛᱟᱦᱮᱱ ᱠᱟᱱ ᱛᱟᱦᱮᱸᱫ᱾ ᱟᱨ ᱠᱷᱟᱲᱭᱟ ᱠᱚᱠᱚ ᱛᱟᱦᱮᱱ ᱠᱟᱱ ᱛᱟᱦᱮᱸ ᱞᱟᱦᱟ ᱛᱮᱱᱟᱜ ᱟᱫᱚ ᱱᱮᱛᱟ ᱨᱟᱜ ᱫᱤᱱ ᱨᱮ ᱫᱚᱧ ᱧᱮᱞ ᱮᱫᱟ ᱯᱨᱟᱭᱼᱼ ᱥᱟᱱᱛᱟᱲ ᱦᱳ ᱠᱚᱲᱢᱤ ᱥᱮ ᱢᱟᱦᱟᱛᱚ ᱩᱱᱠᱩ ᱠᱚᱦᱚᱸ ᱦᱟᱸᱜ ᱥᱮᱞᱮᱫ ᱢᱮᱱᱟᱜ ᱠᱚᱣᱟ ᱦᱟᱸᱜ᱾ ᱚᱱᱟ ᱦᱚᱭᱛᱳ ᱮᱱᱮᱡ ᱨᱮᱜᱮ ᱵᱟᱹᱱᱩᱜᱟ ᱚᱱᱮ ᱚᱱᱟ ᱰᱮᱜᱚᱡ ᱠᱚᱨᱮ ᱦᱟᱸᱜ ᱵᱟᱹᱱᱩᱜ ᱠᱚᱣᱟ ᱛᱚ ᱱᱚᱸᱰᱮ ᱦᱟᱸ ᱥᱮᱨᱮᱧ ᱨᱮ᱾ ᱥᱮ ᱨᱩ ᱨᱮ ᱦᱟᱸᱜ ᱢᱮᱱᱟᱜ ᱠᱚ ᱜᱮᱭᱟ ᱦᱟᱸᱜ᱾
ᱟᱪᱪᱷᱟ ᱚᱱᱟ ᱫᱚ ᱞᱟᱹᱭ ᱜᱟᱱᱚᱜᱼᱟ, ᱡᱮ ᱟᱵᱚ ᱱᱚᱣᱟ ᱡᱟᱦᱟᱸᱼᱼ ᱡᱚᱝᱜᱚᱞ ᱢᱚᱦᱚᱞ ᱮᱨᱤᱭᱟ ᱵᱚᱱ ᱞᱟᱹᱭ ᱮᱫᱟ ᱦᱮᱸ ᱥᱮ ᱪᱮᱠᱠᱟ ᱦᱮᱸ᱾ ᱚᱱᱰᱮ ᱥᱟᱱᱟᱢ ᱦᱚᱲ ᱜᱮ ᱚᱱᱟ ᱨᱮᱫᱚ ᱠᱚ ᱨᱟᱹᱥᱠᱟᱹᱭᱟ ᱢᱤᱫ ᱥᱟᱶᱛᱮ ᱦᱮᱸ ᱥᱮ᱾
ᱦᱚᱭ ᱦᱚᱭ᱾
ᱚᱱᱟ ᱠᱚᱨᱮᱜ ᱫᱚ ᱠᱚᱱᱚ ᱵᱷᱮᱫ ᱵᱷᱟᱵᱽ ᱫᱚ ᱵᱟᱹᱱᱩᱜᱼᱟ᱾
ᱦᱳᱭ ᱦᱳᱭ᱾
ᱡᱚᱛᱚ ᱦᱚᱲᱟᱜ ᱜᱮ ᱯᱚᱨᱚᱵᱽ ᱫᱚ ᱱᱚᱣᱟ ᱫᱚ᱾
ᱦᱳᱭ ᱦᱳᱭ ᱡᱚᱛᱚ ᱦᱚᱲᱟᱜ ᱜᱮ ᱯᱚᱨᱚᱵᱽ ᱟᱫᱚ ᱦᱟᱸᱜ ᱱᱚᱣᱟ ᱫᱚ ᱱᱮᱛᱟᱨ ᱫᱚ ᱧᱮᱞᱚᱜ ᱼᱼ ᱟᱹᱛᱩ ᱟᱹᱛᱩ ᱦᱩᱭᱩᱜ ᱠᱟᱱᱟ ᱛᱚ ᱪᱷᱳ ᱮᱱᱮᱡ ᱠᱚᱫᱚ ᱟᱫᱚ ᱦᱟᱸᱜ ᱩᱱᱟᱹᱜᱴᱟ ᱫᱚ ᱦᱟᱸᱜ ᱵᱟᱠᱚ ᱦᱚᱲᱟᱜᱼᱟ, ᱦᱳᱭ ᱛᱚ ᱟᱞᱮ ᱥᱩᱨ ᱥᱩᱯᱩᱨ ᱟᱛᱩ ᱠᱚᱨᱮᱱ ᱳᱭᱼᱼ ᱯᱟᱸᱪ ᱠᱤᱞᱳᱢᱤᱴᱟᱨ ᱚᱱᱛᱚᱨᱜᱚᱛᱼᱼ ᱜᱚᱛᱚ ᱚᱱᱟ ᱠᱚᱨᱮᱱ ᱜᱮᱠᱚ ᱦᱚᱲ ᱠᱚ ᱠᱚ ᱦᱤᱡᱩᱜᱼᱟ, ᱟᱱᱮ ᱵᱮᱥᱤ ᱥᱟᱺᱜᱤᱧ ᱨᱮᱱ ᱫᱚ ᱵᱟᱠᱚ ᱦᱤᱡᱩᱜᱼᱟ ᱦᱟᱜ ᱾ ᱟᱨ ᱦᱚᱭᱛᱚ ᱡᱩᱫᱤ ᱮᱴᱟᱜ ᱯᱟᱛᱟ ᱠᱚ ᱫᱚᱦᱚ ᱞᱮᱠᱷᱟᱡ ᱦᱟᱸᱜ‌ ᱚᱱᱟ ᱠᱷᱚᱱ ᱦᱚᱸ ᱟᱭᱢᱟ ᱟᱭᱢᱟ ᱥᱟᱺᱜᱤᱧ ᱠᱚᱨᱮᱱ ᱠᱚ ᱠᱚ ᱦᱮᱡ ᱵᱟᱲᱟᱜ ᱜᱮᱭᱟ᱾
ᱟᱪᱪᱷᱟ ᱟᱪᱪᱷᱟ ᱟᱪᱪᱷᱟ ᱜᱚᱝᱠᱮ ᱟᱞᱮ ᱟᱹᱛᱩ ᱨᱮᱦᱚᱸ ᱠᱚ ᱟᱹᱜᱩ ᱫᱚᱠᱚ ᱟᱹᱜᱩᱭ ᱜᱮᱭᱟ ᱚᱱᱮ ᱥᱟᱠᱨᱟᱛ ᱥᱚᱢᱚᱭ ᱜᱮ᱾ ᱟ ᱱᱤᱭᱟᱹ ᱥᱮᱨᱢᱟᱠᱚ ᱟᱹᱜᱩ ᱞᱮᱫ ᱛᱟᱦᱮᱸᱫ ᱜᱮᱭᱟ ᱛᱚ ᱟᱞᱤᱧ ᱫᱚ ᱵᱟᱞᱤᱧ ᱛᱟᱦᱮᱸ ᱠᱟᱱᱟ ᱟᱫᱚ ᱚᱠᱚᱭ ᱠᱚ ᱟᱜᱩ ᱞᱮᱫ᱾ ᱛᱚ ᱚᱱᱟ ᱦᱚᱸ ᱵᱟᱞᱤᱧ ᱵᱟᱲᱟᱭᱟ ᱛᱚ ᱠᱚ ᱞᱟᱹᱭ ᱵᱟᱲᱟᱭᱮᱫ ᱛᱟᱦᱮᱸᱜ ᱡᱮ ᱟᱹᱰᱤ ᱱᱟᱯᱟᱭ ᱛᱮ ᱯᱟᱨᱚᱢ ᱠᱟᱱᱟ᱾ ᱟ ᱟᱰᱤ ᱪᱮᱦᱨᱟ ᱦᱩᱭ ᱠᱟᱱᱟ ᱞᱟᱹᱭ ᱫᱟᱠᱚ᱾ ᱟᱫᱚ ᱱᱤᱡᱮ ᱢᱮᱫ ᱛᱮᱫᱚᱧ ᱧᱮᱞ ᱵᱟᱲᱟ ᱠᱟᱫ ᱜᱮᱭᱟ ᱞᱟᱦᱟ ᱛᱮᱦᱚᱸ ᱟᱫᱚ ᱱᱤᱭᱟᱹ ᱥᱩᱢᱟᱹ ᱱᱤᱭᱟᱹ ᱵᱟᱨ ᱫᱚ ᱵᱟᱞᱤᱧ ᱧᱮᱞ ᱧᱟᱢ ᱫᱟᱲᱮᱭᱟᱫᱟ᱾
ᱦᱳᱭ ᱜᱚᱢᱠᱮ ᱵᱟᱠᱷᱟᱱ ᱪᱷᱳ ᱮᱱᱮᱡ ᱫᱚ ᱟᱹᱰᱤ ᱱᱟᱯᱟᱭ ᱜᱮ᱾ ᱟᱨ ᱪᱮᱛᱟᱱ ᱨᱮᱜᱮ ᱠᱚ ᱵᱟᱡᱤᱜᱼᱟ ᱯᱮ ᱯᱩᱱ ᱫᱷᱟᱹᱣ ᱠᱚ ᱟᱹᱪᱩᱨᱚᱜᱼᱟ ᱧᱮᱞ ᱠᱚᱨᱮ ᱦᱚᱸ ᱟᱹᱰᱤᱼᱼ ᱧᱮᱞ ᱡᱚᱝ ᱜᱮ ᱟᱨ ᱱᱚᱣᱟ ᱫᱚ ᱩᱱᱠᱩᱣᱟᱜ ᱡᱮ ᱱᱚᱜᱼᱚᱭ ᱡᱮ ᱪᱷᱚ ᱮᱱᱮᱡ ᱫᱚ ᱵᱟᱝᱢᱟ ᱠᱚ ᱞᱟᱹᱭᱟᱼᱼ ᱥᱮᱫᱟᱭ ᱨᱮᱱᱟᱜ ᱠᱟᱹᱦᱱᱤ ᱠᱚᱜᱮ ᱠᱚ ᱞᱟᱹᱭᱟ᱾ ᱢᱚᱦᱟᱵᱟᱨᱚᱛ ᱨᱮᱱᱟᱜ ᱠᱟᱹᱦᱱᱤ ᱥᱮ ᱨᱟᱢᱟᱭᱚᱱ ᱠᱚᱜᱮ ᱠᱚ ᱚᱱᱟ ᱠᱚ ᱤᱫᱤ ᱠᱟᱛᱮᱜ ᱜᱮ ᱠᱚ ᱞᱟᱹᱭᱟ, ᱚᱱᱠᱟ ᱥᱮᱨᱮᱧ ᱠᱚᱫᱚ ᱦᱟᱸᱜ᱾ ᱞᱟᱹᱭᱟ ᱡᱷᱩᱢᱩᱨ ᱥᱮᱨᱮᱧ ᱦᱤᱥᱟᱹᱵ ᱛᱮᱜᱮ ᱦᱟᱸᱜ ᱚᱱᱟ ᱛᱟᱞ ᱠᱟᱛᱮᱜ ᱜᱮᱠᱚ ᱪᱟᱞᱟᱜ ᱛᱟᱵᱚᱱᱟ᱾
ᱟᱪᱪᱷᱟ, ᱢᱟᱱᱮ ᱪᱮᱜ ᱞᱮᱠᱟ ᱢᱤᱫ ᱦᱚᱲ ᱫᱚ ᱥᱮᱨᱮᱧ ᱤᱫᱤᱭᱟᱭ ᱟᱨ ᱨᱩ ᱤᱫᱤᱭᱟᱠᱚ ᱟᱨ ᱱᱩᱠᱩ ᱫᱚᱼᱼ ᱠᱚ ᱮᱱᱮᱡᱟ ᱦᱮᱸ ᱥᱮ᱾
ᱦᱳᱭ ᱟᱫᱚ ᱱᱮᱛᱟᱨ ᱫᱚ ᱚᱱᱟ ᱢᱚᱲᱦᱟ ᱥᱤᱥᱴᱮᱢ ᱛᱚ ᱞᱟᱦᱟ ᱛᱮᱫᱚ ᱦᱟᱸᱜ ᱠᱚ ᱞᱟᱹᱭᱟ ᱚᱱᱟ ᱢᱚᱲᱦᱟ ᱡᱤᱱᱤᱥᱴᱟᱜ ᱫᱚ ᱩᱱᱟᱹᱜ ᱵᱟᱝ ᱛᱟᱦᱮᱸ ᱞᱮᱱᱟ ᱦᱟᱸᱜ᱾ ᱛᱚ ᱱᱮᱛᱟᱨ ᱫᱚ ᱯᱩᱨᱟᱹ ᱢᱚᱲᱦᱟ ᱦᱮᱡ ᱟᱠᱟᱱᱟ ᱛᱚ ᱢᱚᱦᱲᱟ ᱠᱮᱫ ᱛᱟᱭᱟ ᱩᱱᱤ ᱫᱚ ᱦᱟᱸᱜ ᱦᱳᱭᱛᱳ ᱨᱚᱲ ᱫᱚ ᱦᱟᱸᱜ ᱵᱟᱝ ᱟᱸᱡᱚᱢᱚᱜ ᱛᱟᱭᱟ ᱵᱷᱤᱛᱤᱨ ᱠᱷᱚᱱ ᱛᱟᱦᱚᱞᱮ ᱚᱱᱟ ᱞᱟᱹᱜᱤᱫ ᱩᱱᱤ ᱩᱱᱤ ᱨᱚᱲ ᱦᱚᱪᱚ ᱞᱟᱹᱜᱤᱫ ᱢᱤᱫ ᱦᱚᱲᱚᱲ ᱥᱟᱭᱤᱴ ᱨᱮᱠᱚᱼᱼ ᱛᱟᱦᱮᱸᱱᱟ ᱦᱟᱜ ᱥᱮᱨᱮᱧ ᱦᱳᱠ᱾ ᱥᱮᱨᱮᱧ ᱦᱚᱲ ᱟᱞᱟᱫᱟ, ᱨᱚᱲ ᱦᱚᱲ ᱟᱞᱟᱫᱟ, ᱨᱚᱲ ᱨᱮᱱᱟᱜ ᱥᱩᱫᱷᱩ ᱩᱱᱤ ᱫᱚ ᱮᱠᱴᱤᱝ ᱛᱮᱫ ᱩᱫᱩᱜᱟᱭ ᱦᱟᱸᱜ ᱛᱤ ᱛᱮ ᱟᱫᱚ ᱞᱟᱦᱟ ᱠᱷᱚᱱᱼᱼ ᱛᱚ ᱞᱟᱦᱟ ᱠᱷᱚᱱ ᱜᱮᱠᱚ ᱨᱤᱭᱮᱞ ᱥᱮᱞ ᱠᱟᱜᱼᱟ, ᱵᱟᱝᱢᱟ᱾ ᱟᱢ ᱦᱟᱸᱜ ᱟᱢ ᱱᱚᱣᱟ ᱯᱟᱴᱷ ᱛᱟᱢ ᱛᱚ ᱤᱧ ᱦᱟᱸᱜ ᱱᱚᱰᱮ ᱱᱚᱝᱠᱟ ᱱᱚᱝ ᱠᱟᱧ ᱞᱟᱹᱭᱟ ᱛᱟᱦᱚᱞᱮ ᱟᱢ ᱦᱟᱸᱜ ᱩᱫᱩᱜᱢᱟᱹᱭ ᱦᱮ ᱱᱚᱝᱠᱟ ᱱᱚᱝᱠᱟ ᱩᱫᱩᱜ ᱢᱮ ᱡᱟᱦᱟᱸ ᱞᱮᱠᱟ ᱟᱡ ᱞᱟᱹᱭ ᱦᱤᱥᱟᱹᱵ ᱛᱮ ᱦᱟᱸᱜ᱾ ᱵᱟᱠᱷᱟᱱ ᱟᱨᱚ ᱛᱚ ᱤᱛᱷᱟᱹᱱ ᱠᱚ ᱛᱟᱦᱮᱱᱟ ᱥᱮ ᱵᱟᱠᱷᱟᱱ ᱵᱟᱠᱚ ᱵᱩᱡᱽ ᱫᱟᱲᱮᱭᱟᱜᱼᱟ, ᱟᱫᱚ ᱚᱱᱟᱫᱚ ᱞᱟᱦᱟ ᱠᱷᱚᱱ ᱜᱮ ᱯᱟᱴ ᱛᱟᱦᱮᱱ ᱠᱮᱛ ᱛᱮ ᱚᱱᱟ ᱠᱚᱫᱚ ᱵᱩᱡᱽ ᱫᱟᱲᱮᱜ ᱜᱮᱭᱟ ᱢᱮ ᱱᱤᱛᱼᱼ ᱛᱮᱜ ᱱᱚᱠᱟᱼᱼ ᱟᱨ ᱵᱟᱠᱷᱟᱱ ᱦᱟᱱᱤᱭᱟᱜ ᱥᱤᱱ ᱡᱚᱠᱷᱚᱱ ᱪᱟᱞᱟᱜᱼᱟ, ᱛᱚ ᱩᱱᱤ ᱫᱚ ᱩᱱᱤ ᱦᱤᱥᱟᱹᱵᱽ ᱛᱮᱜᱮ ᱚᱱᱠᱟ ᱜᱮ ᱨᱚᱲᱟᱭ ᱦᱟᱸᱜ᱾
ᱟᱪᱪᱷᱟ ᱟᱪᱪᱷᱟ ᱟᱪᱪᱷᱟ᱾
ᱦᱳᱭ ᱟᱨ ᱥᱮᱨᱮᱧ ᱫᱚ ᱦᱟᱸᱜ ᱥᱚᱢᱯᱩᱨᱱᱚ ᱚᱱᱟ ᱫᱚ ᱦᱟᱸᱜ ᱞᱟᱦᱟ ᱛᱮᱫᱚ ᱦᱟᱸᱜ ᱤᱧᱦᱚᱸ ᱩᱱᱟᱹᱜ ᱴᱟ ᱫᱚ ᱵᱟᱹᱧ ᱵᱟᱹᱧ ᱟᱸᱡᱚᱢ ᱵᱟᱲᱟ ᱠᱟᱫᱟ ᱥᱮ ᱵᱟᱹᱧ ᱧᱮᱞ ᱟᱠᱟᱫᱟ ᱱᱮᱛᱟᱨ ᱫᱚ ᱥᱚᱢᱯᱩᱨᱱᱚ ᱥᱮᱨᱮᱧ ᱫᱚ ᱦᱟᱜᱼᱼ ᱯᱩᱨᱟᱹ ᱡᱷᱩᱢᱩᱨ ᱨᱮᱱᱟᱜ ᱡᱟᱦᱟᱸ ᱥᱮᱨᱮᱧ ᱛᱟᱦᱮ‍‍ᱸᱱᱟ ᱚᱱᱟ ᱥᱮᱨᱮᱧ ᱛᱮᱜᱮ ᱠᱚᱼᱼ ᱮᱱᱮᱡ ᱥᱮᱨᱮᱧ ᱮᱫᱟ ᱚᱱᱟᱨᱮ ᱡᱟᱦᱟᱸ ᱮᱱᱮᱡ ᱠᱚ ᱛᱟᱦᱮᱱ ᱛᱟᱠᱚᱣᱟ ᱯᱟᱴ ᱠᱚ ᱛᱟᱦᱮᱱ ᱛᱟᱠᱚᱣᱟ ᱪᱷᱳ ᱮᱱᱮᱡ ᱾ ᱚᱱᱟ ᱠᱚ ᱫᱤᱠ ᱫᱤᱭᱮ ᱜᱮᱠᱚ ᱦᱩᱭᱩᱜ ᱠᱟᱱᱟ ᱦᱟᱸᱜ
ᱟᱪᱪᱷᱟ ᱟᱪᱪᱷᱟ ᱟᱪᱪᱷᱟ ᱜᱚᱝᱠᱮ, ᱟᱹᱰᱤ ᱱᱟᱯᱟᱭ ᱠᱟᱛᱷᱟ ᱾ ᱛᱚ ᱛᱟᱦᱞᱮ ᱟᱹᱵᱤᱱ ᱫᱚ ᱢᱚᱴᱟᱢᱩᱴᱤ ᱚᱱᱮ ᱪᱷᱚ ᱵᱟᱨᱮᱼᱼ ᱛᱚ ᱟᱹᱰᱤ ᱠᱤᱪᱷᱩ ᱜᱮᱵᱤᱱ ᱵᱟᱲᱟᱭ ᱜᱮᱭᱟ ᱦᱮᱸ ᱥᱮ ᱵᱟᱝᱟ ᱾
ᱠᱮᱭᱟ ᱞᱮ ᱟᱞᱮ ᱱᱚᱝᱠᱟ ᱧᱮᱞ ᱠᱷᱟᱱ ᱫᱚ ᱯᱨᱟᱭ ᱯᱨᱚᱛᱤ ᱵᱚᱪᱷᱚᱨ ᱞᱮᱠᱟ ᱜᱮᱞᱮ ᱟᱹᱜᱩ ᱠᱚᱣᱟ, ᱵᱟ ᱯᱨᱚᱛᱤ ᱵᱚᱪᱷᱚᱨ ᱫᱚ ᱢᱟᱱᱮ ᱢᱤᱫ ᱵᱚᱪᱷᱚᱨᱼᱼ ᱵᱟᱫ ᱵᱟᱫ ᱦᱚᱭᱛᱚ ᱱᱤᱭᱟᱹ ᱵᱚᱪᱷᱚᱨ ᱡᱚᱫᱤ ᱚᱨᱠᱮᱥᱴᱨᱟ ᱞᱮ ᱫᱚᱦᱚᱭᱟ, ᱛᱟᱦᱚᱞᱮ ᱦᱤᱡᱩᱜ ᱵᱚᱪᱷᱚᱨ ᱪᱷᱳ ᱮᱱᱮᱡ ᱦᱤᱡᱼᱼ ᱛᱟᱯᱚᱨ ᱟᱨ ᱢᱤᱫ ᱫᱷᱟᱣ ᱚᱨᱠᱮᱥᱴᱟ ᱟᱨ ᱢᱤᱫ ᱫᱷᱟᱣ ᱪᱷᱳ ᱮᱱᱮᱡ ᱱᱚᱠᱟ ᱟᱨ ᱵᱟᱝᱠᱷᱟᱱ ᱱᱚᱝᱠᱟ ᱥᱩᱨᱼᱼ ᱠᱚᱱᱟ ᱟᱛᱩ ᱠᱚᱨᱮᱱᱼᱼ ᱦᱳᱭ ᱟᱨ ᱵᱟᱠᱷᱟᱱ ᱥᱩᱨ ᱠᱚᱨᱮᱱᱟ ᱟᱹᱛᱩ ᱠᱚᱨᱮ ᱯᱨᱟᱭ ᱧᱮᱞᱚᱜ ᱜᱮᱭᱟ ᱵᱟᱝᱢᱟ ᱪᱷᱚ ᱫᱚᱠᱚ ᱟᱹᱜᱩᱼᱼ ᱠᱚ ᱟᱞᱮ ᱥᱩᱨ ᱥᱩᱯᱩᱨ ᱠᱚ ᱟᱛᱩ ᱚᱱᱟ ᱫᱤᱠᱩ ᱟᱛᱩ ᱠᱟᱱ ᱜᱮᱭᱟ ᱾ ᱩᱱᱠᱩ ᱫᱚ ᱛᱟᱦᱚᱞᱮ ᱦᱳᱭ ᱛᱚ ᱪᱷᱳ ᱫᱚ ᱛᱟᱦᱮᱱ ᱠᱟᱱ ᱜᱮᱭᱟ, ᱫᱚᱥᱴᱟ ᱱᱚᱰᱮ ᱟᱴᱴᱟ ᱪᱷᱚᱴᱟ ᱨᱮ ᱟᱨᱟᱢᱵᱚᱜᱼᱟ ᱾ ᱪᱷᱚᱴᱟ ᱠᱷᱚᱱ ᱡᱟᱦᱚᱜ ᱵᱟᱨᱚᱴᱟ ᱯᱚᱨᱡᱚᱱᱼᱼ ᱟᱨᱟᱢᱵᱚ ᱵᱟᱲᱟᱭᱮᱱ ᱜᱮᱭᱟ ᱟᱨ ᱪᱟᱵᱟᱭᱮᱱ ᱜᱮᱭᱟ ᱾ ᱟᱨ ᱵᱟᱠᱷᱟᱱ ᱟᱫᱷᱮᱠ, ᱟᱫᱷᱮᱠ ᱡᱟᱭᱜᱟ ᱫᱚ ᱧᱮᱞ ᱟᱠᱟᱱᱟᱼᱼ ᱫᱚᱥᱴᱟ ᱥᱮᱫ ᱟᱨᱟᱢᱵᱚᱜᱼᱟ ᱡᱟ ᱧᱤᱫᱟᱹ ᱦᱩᱭᱮᱱ ᱜᱮ ᱥᱮᱛᱟᱜ ᱛᱮ ᱪᱟᱵᱟᱭᱮᱱ ᱜᱮ ᱾
ᱟᱪᱪᱷᱟ, ᱟᱪᱪᱷᱟ, ᱟᱪᱪᱷᱟ, ᱛᱚ ᱱᱚᱝᱠᱟᱼᱼ ᱵᱮᱯᱟᱨ ᱛᱚ ᱟᱞᱮ ᱥᱮᱫᱼᱼ ᱚᱱᱠᱟᱜ ᱜᱮ ᱟᱹᱜᱩ ᱵᱟᱲᱟ ᱦᱩᱭ ᱟᱠᱟᱜ ᱠᱚᱣᱟ, ᱡᱚᱠᱷᱚᱱ ᱫᱚ ᱟᱞᱤᱧ ᱞᱤᱧ ᱧᱮᱞ ᱟᱠᱟᱫᱟ ᱦᱮᱸ ᱥᱮ ᱵᱟᱝ ᱩᱱᱫᱚᱼᱼ ᱠᱟᱹᱴᱤᱡ ᱦᱩᱰᱤᱧ ᱧᱚᱜ ᱜᱮᱞᱤᱧ ᱛᱟᱦᱮᱸ ᱠᱟᱱ ᱛᱟᱦᱮᱼᱟ, ᱩᱱᱟᱹᱜ ᱫᱚ ᱵᱟᱞᱤᱧ ᱵᱟᱲᱟᱭ ᱠᱟᱱ ᱛᱟᱦᱮᱸ ᱠᱟᱱᱟ ᱛᱚᱼᱼ ᱱᱤᱭᱟᱹ ᱵᱟᱨ ᱛᱚ ᱵᱟᱝ ᱛᱟᱦᱮᱸ ᱞᱮᱱᱟ ᱛᱚ ᱚᱱᱠᱟ ᱫᱚ ᱵᱟᱲᱟᱭ ᱫᱚ ᱵᱟᱝ ᱦᱩᱭ ᱟᱠᱟᱱᱟ ᱾ ᱛᱚᱵᱮ ᱵᱳᱭ ᱠᱚᱨᱮ ᱚᱱᱮ ᱯᱩᱛᱷᱤ ᱠᱚᱨᱮ ᱟᱨᱠᱤ ᱦᱮᱸ ᱥᱮ ᱵᱟᱝ ᱦᱮᱸᱼᱼ ᱛᱚ ᱚᱱᱟ ᱯᱟᱲᱦᱟᱣ ᱵᱟᱲᱟ ᱦᱩᱭ ᱠᱟᱱᱟ ᱚᱱᱟ ᱠᱚ ᱵᱟᱨᱮ ᱛᱮ ᱟᱨᱠᱤ ᱪᱷᱳ ᱵᱟᱨᱮᱛᱮ ᱾ ᱛᱚ ᱵᱟ ᱞᱟᱹᱭ ᱞᱟ, ᱭ ᱠᱟᱛᱮ ᱡᱮ ᱟᱵᱚ ᱱᱚᱣᱟᱼᱼ ᱵᱮᱝᱜᱚᱞ ᱨᱮ ᱱᱚᱣᱟ ᱪᱷᱚ ᱟᱹᱰᱤ ᱟᱹᱰᱤ ᱤᱭᱟᱹ ᱢᱟᱱᱮ ᱪᱤᱠᱟ ᱟᱹᱰᱤ ᱜᱮᱼᱼ ᱢᱟᱱᱮ ᱪᱮᱛᱟᱱ ᱨᱮ ᱢᱮᱱᱟᱜᱼᱟ, ᱡᱟᱦᱟᱸ ᱛᱤᱱᱟᱹᱜ ᱮᱱᱮᱡ ᱢᱮᱱᱟᱜ ᱛᱟᱵᱚᱱᱟ ᱦᱮᱸᱥᱮ ᱾ ᱛᱟᱨᱯᱚᱨ ᱟᱵᱚ ᱱᱚᱣᱟ ᱫᱚ ᱟᱵᱚ ᱠᱩᱥᱤ ᱨᱟᱹᱥᱠᱟᱹ ᱫᱚᱨᱠᱟᱨ ᱡᱮ ᱟᱵᱚᱼᱼ ᱱᱚᱣᱟ ᱡᱚᱝᱜᱚᱞ ᱢᱚᱦᱚᱞ ᱮᱨᱤᱭᱟ ᱨᱮᱱ ᱟᱵᱚ ᱦᱚᱲ ᱟᱵᱚᱣᱟᱜᱼᱼ ᱜᱮ ᱯᱚᱨᱚᱵᱽ ᱞᱮᱠᱟ ᱜᱮ ᱠᱟᱱ ᱛᱟᱵᱚᱱᱟ ᱦᱮᱸ ᱥᱮ ᱵᱟᱝᱟ ᱾ ᱦᱮᱸ ᱡᱚᱛᱚ ᱦᱚᱲ ᱜᱮ ᱱᱚᱣᱟ ᱫᱚ ᱥᱮᱞᱮᱫ ᱵᱚᱱ ᱛᱟᱦᱮᱱ ᱠᱟᱱᱟ, ᱱᱚᱣᱟ ᱫᱚ ᱟᱵᱚᱣᱟᱜ ᱡᱚᱝᱜᱚᱞ ᱢᱚᱦᱚᱞ ᱦᱟᱸᱜᱼᱼ ᱱᱚᱣᱟ ᱟᱹᱰᱤ ᱴᱟᱜ ᱜᱮ ᱧᱩᱛᱩᱢ ᱛᱟᱦᱮ ᱠᱟᱱ ᱛᱟᱵᱚᱱᱟ ᱥᱮ ᱾
ᱦᱳᱭ ᱦᱳᱭ ᱟᱨ ᱱᱚᱣᱟ ᱫᱚ ᱟᱛᱩ ᱚᱲᱟᱜ ᱠᱚᱨᱮ ᱡᱩᱫᱤ ᱵᱚᱱ ᱩᱫᱩᱜ ᱦᱚᱪᱚᱭ ᱜᱮᱭᱟ ᱟᱨᱚ ᱵᱤᱥᱮᱥ ᱠᱟᱭᱛᱮᱼᱼ ᱛᱮ ᱢᱟᱱᱮ ᱟᱵᱚ ᱡᱩᱣᱚᱹᱱ ᱠᱚᱲᱟ ᱠᱩᱲᱤ ᱠᱷᱟᱱᱫᱚ ᱵᱤᱥᱤᱨ ᱵᱷᱟᱜᱼᱼ ᱵᱟᱵᱟ ᱛᱟᱠᱚ ᱥᱮ ᱫᱟᱹᱫᱩ ᱛᱟᱠᱚ ᱢᱮᱱᱟᱜ ᱠᱚᱣᱟ ᱩᱱᱠᱩ ᱠᱚᱣᱟᱜ ᱡᱮ ᱨᱟᱹᱥᱠᱟᱹ ᱴᱟᱜ ᱫᱚ ᱟᱹᱰᱤ ᱡᱳᱨ ᱵᱟᱹᱲᱛᱤ ᱜᱮ ᱛᱟᱦᱮᱱ ᱛᱟᱠᱚ ᱠᱟᱱᱟ ᱪᱷᱳ ᱮᱱᱮᱡ ᱾ ᱛᱟᱦᱚᱞᱮ ᱟᱠᱚᱣᱟᱜ ᱡᱟᱭᱜᱟ ᱠᱚᱨᱮᱧ ᱧᱮᱞ ᱵᱟᱲᱟᱫᱟ ᱩᱱᱠᱩ ᱠᱚᱫᱚ ᱚᱲᱟᱜ ᱠᱚᱨᱮ ᱫᱚ ᱵᱟᱠᱚ ᱛᱟᱦᱮᱸᱱᱟ ᱩᱱ ᱫᱤᱱ ᱦᱤᱞᱟᱜ ᱡᱷᱚᱛᱚᱼᱼ ᱡᱚᱛᱚ ᱚᱰᱚᱠ ᱠᱚᱜᱼᱟ ᱠᱚ ᱪᱷᱚ ᱮᱱᱮᱡ ᱧᱮᱞ ᱠᱚ ᱦᱮᱡ ᱠᱚᱜᱼᱟ, ᱮᱴᱟᱜ ᱠᱚᱨᱮᱱ ᱟᱹᱛᱩ ᱠᱚᱨᱮᱱ ᱦᱚᱸᱠᱚ ᱦᱮᱡ ᱠᱚᱜ ᱡᱚᱛᱚ ᱵᱤᱥᱤᱨ ᱵᱷᱟᱜ ᱚᱱᱟ ᱦᱟᱲᱟᱢ ᱵᱩᱲᱦᱤ ᱠᱚ ᱾ ᱢᱟᱱᱮ ᱚᱱᱟ ᱪᱮᱛᱟᱱ ᱨᱮ ᱧᱮᱞ ᱡᱤᱱᱤᱥᱴᱟ ᱨᱟᱹᱥᱠᱟᱹ ᱡᱤᱱᱤᱥᱴᱟ ᱟᱹᱰᱤᱴᱟᱜ ᱟᱜᱽᱨᱚᱦᱚ ᱛᱟᱦᱮᱱ ᱛᱟᱠᱚᱣᱟ ᱾
ᱟᱪᱪᱷᱟ ᱟᱪᱪᱷᱟ ᱟᱪᱪᱷᱟ ᱜᱚᱝᱠᱮ ᱵᱩᱪ ᱠᱮᱫᱟᱞᱤᱧ ᱾ ᱟᱪᱪᱷᱟ, ᱯᱟᱹᱦᱤᱞ ᱦᱟᱯᱲᱟᱢ ᱛᱚ ᱟᱫᱚ ᱩᱱᱫᱚ ᱦᱚᱭ ᱛᱚᱼᱼ ᱢᱤᱫ ᱥᱟᱶ ᱛᱮᱠᱚ ᱛᱟᱦᱮᱸ ᱵᱟᱲᱟ ᱠᱟᱱᱟ ᱩᱱᱼᱼ ᱩᱱᱠᱩ ᱫᱚ ᱟᱨᱚ ᱵᱷᱟᱜᱮ ᱠᱚ ᱵᱟᱲᱟᱭ ᱜᱮᱭᱟ ᱟᱵᱚ ᱠᱷᱚᱱ ᱫᱚ ᱦᱮᱸ ᱥᱮ ᱵᱟᱝᱟ, ᱟᱵᱚ ᱱᱤᱛᱚᱜ ᱫᱚᱼᱼ ᱯᱟᱲᱚᱢ ᱪᱮᱫ ᱞᱤᱝᱠᱼᱼ
ᱴᱷᱤᱠ ᱜᱮᱭᱟᱛᱚ, ᱚᱱᱟᱛᱮ ᱩᱱᱠᱩ ᱫᱚ ᱩᱱᱟᱹᱜ ᱴᱟ ᱫᱚ ᱵᱟᱠᱚ ᱠᱩᱥᱟᱜᱼᱟ ᱠᱩᱥᱤᱭᱟᱜ ᱨᱮᱦᱚᱸ ᱠᱚᱼᱼ ᱳᱭ ᱢᱟᱡᱷᱮ ᱢᱟᱡᱷᱮ ᱥᱤᱱ ᱠᱚ ᱛᱟᱞᱟ ᱢᱟᱞᱟ ᱠᱚᱨᱮᱱᱟᱜ ᱢᱩᱪᱟᱹᱫ ᱠᱚᱨᱮᱱᱟᱜ ᱠᱚᱢᱮᱰᱤᱭᱟᱱ ᱥᱤᱱ ᱠᱚ ᱠᱚ ᱠᱩᱥᱤᱭᱟ ᱛᱟᱵᱚᱱᱟ ᱦᱟᱸᱜ ᱾
ᱦᱳᱭ ᱦᱳᱭ ᱦᱳᱭ ᱾ ᱛᱚ ᱜᱚᱢᱠᱮ ᱞᱟᱹᱭ ᱫᱟᱞᱤᱧ, ᱟᱸᱡᱚᱢ ᱧᱟᱢ ᱫᱟᱵᱤᱱ ᱜᱚᱢᱠᱮ?
ᱦᱮᱸ ᱞᱟᱹᱭ ᱵᱮᱱ,
ᱤᱧ, ᱛᱚ- ᱤᱭᱟᱹ, ᱱᱚᱜᱚᱭ ᱪᱷᱳ ᱱᱤᱭᱟᱹ ᱛᱚ, ᱟᱹᱰᱤ ᱠᱤᱪᱷᱩ ᱠᱚ, ᱜᱚᱞᱯᱚ ᱠᱟᱛᱷᱟ ᱠᱚᱞᱟᱝ ᱨᱚᱲ ᱵᱟᱲᱟ ᱠᱮᱫᱟ ᱦᱮᱸ ᱥᱮ ᱵᱟᱝᱟ? ᱛᱚ ᱟᱫᱚ ᱪᱷᱳ ᱪᱷᱟᱲᱟ ᱟᱨᱚ ᱮᱴᱟᱜ ᱠᱤᱪᱷᱩ ᱱᱤᱭᱮ, ᱡᱟᱦᱟᱱᱟᱜ ᱢᱤᱫᱵᱟᱨ ᱠᱟᱛᱷᱟ, ᱞᱟᱹᱭ ᱞᱮᱠᱷᱟᱱ ᱟᱨᱴᱠᱤ ᱵᱟᱝ ᱜᱟᱱ ᱠᱚᱜᱼᱟ, ᱜᱚᱢᱠᱮ?
ᱦᱮᱸ ᱜᱚᱝᱠᱮ ᱜᱟᱱᱚᱜ ᱜᱮᱭᱟ, ᱥᱮ ᱜᱚᱝᱠᱮ ᱟᱞᱮ ᱫᱚ ᱚᱱᱟ, ᱪᱷᱳ ᱞᱟᱥᱟᱲᱦᱮᱡ ᱛᱮ ᱟᱨᱚ ᱯᱟᱛᱟ ᱠᱚᱞᱮ ᱫᱚᱦᱚᱭ ᱜᱮᱭᱟ, ᱡᱟᱦᱟ ᱠᱚ ᱞᱟᱹᱭᱼᱟ ᱯᱟᱛᱟ ᱮᱱᱮᱢ ᱜᱮ, ᱯᱟᱛᱟ ᱮᱱᱮᱡ ᱥᱮ ᱥᱟᱲᱯᱟ ᱮᱱᱮᱡ, ᱚᱱᱟ ᱛᱚ ᱚᱱᱠᱟ ᱟᱞᱮ ᱫᱚᱞᱮ ᱫᱚᱦᱚᱭ ᱜᱮᱭᱟ, ᱚᱸᱰᱮ ᱞᱟᱹᱭᱟ ᱠᱚᱜᱮ ᱭᱟᱞᱮ, ᱟᱯᱮ ᱱᱮᱶᱛᱟ ᱠᱟᱛᱮᱫ ᱯᱮ, ᱟᱹᱜᱩ ᱠᱚᱣᱟ ᱵᱟᱝ ᱱᱩᱱᱟᱹᱜ ᱥᱮ ᱱᱩᱱᱟᱹᱜ ᱠᱟᱹᱣᱰᱤ ᱞᱮ ᱮᱢᱟ ᱯᱮᱭᱟ, ᱦᱤᱡᱩᱜ ᱯᱮ ᱟᱫᱚ ᱚᱱᱟ ᱢᱚᱫᱽᱫᱷᱮ ᱟᱞᱮ ᱞᱮ ᱢᱮᱛᱟ ᱠᱚᱣᱟ, ᱟᱯᱮᱭᱟᱜ ᱱᱤᱭᱚᱢ ᱫᱚ ᱦᱩᱭᱩᱜ ᱠᱟᱱ ᱛᱟᱯᱮᱭᱟ, ᱟᱯᱮ ᱛᱤᱨᱤᱥ ᱡᱚᱱ ᱥᱮ, ᱥᱟᱴ ᱡᱚᱱ ᱪᱮᱛᱟᱱ ᱨᱮ ᱦᱚᱲ ᱯᱮ ᱛᱟᱦᱮᱸᱱᱟ, ᱚᱱᱟ ᱦᱤᱥᱟᱹᱵ ᱛᱮ ᱛᱟᱯᱚᱨᱮ ᱦᱤᱡᱩᱜ ᱥᱮ ᱥᱟᱨᱯᱟ ᱮᱱᱮᱡ ᱨᱮᱞᱮ ᱱᱤᱨᱫᱤᱥᱴᱚ ᱠᱟᱫᱟ, ᱯᱚᱭᱛᱨᱤᱥ ᱪᱚᱞᱞᱤᱥ ᱡᱚᱱ, ᱫᱚ ᱢᱤᱱᱤᱢᱟᱢ ᱛᱟᱭᱮᱱ ᱛᱮᱜᱮ ᱞᱟᱜᱟᱣ ᱟᱯᱮᱭᱟ, ᱛᱟᱞᱦᱮ ᱠᱷᱟᱡ ᱜᱚᱝᱠᱮ, ᱛᱟᱞᱦᱮ ᱱᱚᱶᱟ ᱯᱟᱛᱟ ᱮᱱᱮᱡ ᱠᱚ, ᱥᱟᱲᱯᱟ ᱮᱱᱮᱡ ᱠᱚᱫᱚ ᱟᱯᱮ ᱥᱮᱫ ᱫᱚ, ᱦᱳᱭᱩᱜ ᱟ ᱥᱮ ᱵᱟᱝ?
ᱦᱮᱸ ᱜᱚᱝᱠᱮ ᱦᱳᱭᱳᱜ ᱜᱮᱭᱟ, ᱮᱠᱫᱚᱢ ᱟᱹᱰᱤ ᱢᱚᱸᱡᱽ ᱛᱮᱜᱮ ᱦᱳᱭᱳᱜ ᱜᱮᱭᱟ, ᱚᱱᱮ ᱟᱞᱮ ᱥᱮᱫ ᱛᱮᱫ ᱫᱚ ᱢᱟᱜ ᱢᱚᱬᱮ ᱦᱳᱭᱳᱜ ᱜᱮᱭᱟ ᱛᱚ, ᱚᱱᱟ ᱵᱟᱠᱷᱨᱟᱛᱮ ᱚᱱᱟ ᱯᱟᱛᱟ ᱮᱱᱮᱡ ᱠᱚᱫᱚ ᱠᱚ ᱦᱮᱯᱨᱟᱣ, ᱠᱚ ᱠᱚ ᱫᱚᱦᱚᱭ ᱜᱮᱭᱟ ᱟᱨᱠᱤ᱾
ᱟᱪᱪᱷᱟ, ᱟᱪᱪᱷᱟ, ᱟᱹᱰᱤ ᱱᱟᱯᱟᱭ ᱠᱟᱛᱷᱟ ᱜᱚᱝᱠᱮ ᱟᱨᱚ ᱢᱤᱜᱴᱟᱝ ᱱᱟᱶᱟ ᱤᱧᱟᱹᱜ ᱚᱸᱱᱚᱸᱱᱟ ᱤᱧ ᱧᱟᱢ ᱠᱮᱫ ᱛᱟ ᱵᱮᱱᱟ ᱢᱤᱫᱴᱮᱱ᱾ ᱟ ᱟᱲᱟᱜ ᱥᱮ, ᱦᱩᱲᱩ ᱧᱟᱢ ᱦᱩᱭᱱᱟ ᱡᱮ ᱢᱟ ᱢᱚᱬᱮ ᱟᱯᱮᱥᱮᱫ ᱦᱳᱭᱳᱜᱼᱟ, ᱢᱟᱜ ᱢᱚᱬᱮ ᱫᱚ ᱦᱟᱸᱜ ᱜᱚᱢᱠᱮ, ᱟᱞᱮ ᱥᱮᱫ ᱫᱚ ᱧᱮᱞ ᱞᱮᱠᱷᱟᱡ ᱫᱚ ᱦᱟᱸᱜ, ᱦᱩᱭ ᱫᱚ ᱦᱩᱭᱩᱜᱼᱟ᱾ ᱛᱚ ᱟᱫᱷᱮᱠ ᱟᱫᱷᱮᱠ ᱡᱟᱭᱜᱟᱨᱤᱧ ᱧᱮᱞ ᱠᱟᱫᱟ, ᱟᱹᱰᱤ ᱨᱚᱢ ᱡᱷᱚᱢ ᱴᱟᱢᱟᱠ ᱛᱩᱢᱫᱟᱹᱜ ᱠᱚ, ᱟᱛᱮᱜ ᱡᱟᱦᱟᱸ ᱟᱵᱚᱣᱟᱜ ᱥᱮᱫᱟᱭ ᱦᱟᱯ ᱦᱟᱯᱲᱟᱢ ᱠᱷᱚᱱ ᱦᱮᱡ ᱟᱹᱜᱩ ᱟᱠᱟᱱᱟ, ᱚᱱᱠᱟ ᱵᱷᱟᱵᱛᱮ ᱟᱹᱰᱤ ᱢᱚᱸᱡᱽ, ᱨᱚᱢ ᱡᱷᱚᱢ ᱦᱳᱭᱳᱜ ᱛᱟᱵᱚᱱᱟ, ᱟᱹᱰᱤ ᱨᱟᱹᱥᱠᱟᱹ ᱨᱮᱱᱟᱜ ᱠᱟᱛᱷᱟ᱾
ᱟᱪᱪᱷᱟ,
ᱦᱩᱭᱩᱜᱼᱟ, ᱥᱟᱵᱷᱟᱵᱤᱠ ᱚᱝᱠᱟ ᱥᱤᱢ ᱯᱩᱡᱟᱹ ᱵᱟᱲᱟ ᱠᱟᱛᱮᱫ, ᱥᱚᱲᱮ ᱵᱟᱲᱟ ᱠᱟᱛᱮᱫ, ᱡᱚᱢ ᱠᱟᱛᱮᱫ ᱪᱟᱵᱟᱭ ᱱᱟ ᱟᱨ᱾ ᱛᱚ ᱜᱚᱝᱠᱮ ᱟᱯᱮᱥᱮᱫ ᱢᱟᱜᱢᱚᱬᱮ ᱱᱤᱭᱟᱹ ᱫᱚ, ᱪᱮᱫ ᱞᱮᱠᱟ ᱢᱟᱱᱮ? ᱵᱷᱟᱹᱜᱤ ᱵᱷᱟᱵᱛᱮ ᱜᱮ ᱦᱳᱭᱩᱜᱼᱟ, ᱥᱮ ᱱᱚᱝᱠᱟ ᱥᱟᱵᱷᱟᱵᱤᱠ ᱵᱷᱟᱵᱛᱮ ᱜᱮ ᱦᱳᱭᱩᱜᱼᱟ?
ᱵᱷᱟᱹᱜᱮ ᱵᱷᱟᱵ ᱛᱮᱜᱮ ᱦᱳᱭᱳᱜᱼᱟ, ᱜᱚᱢᱠᱮ ᱢᱮᱱᱠᱷᱟᱱ ᱚᱱᱟ ᱦᱚᱸ ᱵᱟᱦᱟ ᱞᱮᱠᱟ ᱜᱮ ᱦᱳᱭᱳᱜᱼᱟ, ᱢᱮᱱᱠᱷᱟᱱ ᱵᱟᱦᱟ ᱠᱷᱚᱱ ᱫᱚ ᱠᱟᱹᱴᱤᱡ ᱢᱟᱨᱟᱝ ᱫᱷᱟᱯ ᱟᱨᱠᱤ, ᱦᱮᱸᱥᱮ ᱚᱱᱟ ᱠᱚᱨᱮᱫ ᱫᱚ, ᱢᱮᱨᱚᱢ ᱠᱚ ᱫᱚᱢᱮ ᱠᱚᱞᱮ ᱤᱭᱟᱹ ᱠᱚᱜᱮᱭᱟ, ᱦᱮᱸ ᱥᱮ ᱵᱟᱝ ᱦᱮᱸ, ᱵᱚᱞᱤ ᱠᱚᱞᱮ ᱠᱚᱜᱮᱭᱟ, ᱢᱟᱱᱮ ᱫᱟᱲᱮ ᱟᱨᱠᱤ ᱢᱮᱨᱚᱢ ᱫᱟᱲᱮ ᱮᱢᱟᱜ ᱠᱚᱜᱮᱞᱮ, ᱟᱨ ᱠᱤᱪᱷᱩ ᱠᱤᱪᱷᱩ ᱡᱟᱭᱜᱟ, ᱴᱚᱴᱷᱟ ᱠᱚᱨᱮᱫ ᱫᱚ, ᱢᱟᱱᱮ ᱰᱟᱹᱝᱨᱤ ᱦᱚᱸᱠᱚ, ᱫᱟᱲᱮ ᱞᱮᱠᱟ ᱛᱮᱠᱚ ᱮᱢᱟ ᱠᱚ ᱜᱮᱭᱟ᱾ ᱟᱨ ᱡᱟᱦᱟᱸ ᱟᱵᱚ ᱵᱚᱱ ᱵᱟᱦᱟᱜ ᱠᱟᱱᱟ, ᱩᱱ ᱫᱚ ᱟᱵᱚ ᱫᱚ ᱫᱟᱲᱮ ᱞᱮᱠᱟ ᱫᱚ, ᱪᱮᱫ ᱠᱟ ᱥᱮ ᱥᱤᱢ ᱠᱚᱜᱮ ᱵᱚᱱ, ᱮᱢᱟ ᱠᱚ ᱠᱟᱱᱟ, ᱦᱮᱸ ᱥᱮ ᱵᱟᱝᱟ? ᱟᱨ ᱢᱟᱜ ᱢᱚᱬᱮ ᱫᱚ ᱟᱹᱰᱤ